ᱦᱮᱞᱳ ᱾
ᱦᱮᱞᱳ, ᱦᱢ ᱡᱚᱦᱟᱨ ᱜᱮ ᱜᱚᱢᱠᱮ ᱾ ᱟᱫᱚ ᱪᱮᱫᱞᱮᱠᱟ ᱢᱮᱱᱟᱜ ᱪᱮᱫᱞᱮᱠᱟ ᱢᱮᱱᱟᱜ ᱵᱤᱱᱟ?
ᱦᱮᱸ ᱱᱟᱯᱟᱭ ᱜᱮ ᱾
ᱚᱲᱟᱜ ᱨᱮᱱ ᱦᱚᱸ ᱦᱚᱲ ᱥᱟᱱᱟᱢ ᱜᱮ ᱱᱟᱯᱟᱭ ᱜᱮ ᱾
ᱦᱮᱸ ᱥᱟᱱᱟᱢ ᱱᱟᱯᱟᱭ ᱜᱮ ᱾
ᱦᱢ ᱟᱫᱚ ᱞᱟᱹᱭ ᱟᱞᱤᱧ ᱟᱫᱚ ᱪᱮᱫ ᱵᱤᱱ ᱪᱤᱠᱟᱹᱭᱮᱭᱟ ᱱᱮᱛᱟᱨ ᱵᱚᱨᱛᱚᱢᱟᱱ ᱨᱮᱫᱚ?
ᱦᱮᱸ ᱵᱚᱨᱛᱚᱢᱟᱱ ᱱᱚᱜᱼᱚᱭ ᱢᱮᱭᱫᱟᱱ ᱥᱮᱱ ᱠᱚ ᱪᱟᱞᱟᱣ ᱵᱟᱲᱟ ᱦᱩᱭ ᱞᱮᱱᱟ ᱟᱫᱚ ᱚᱱᱛᱮ ᱠᱷᱚᱱ ᱦᱮᱡ ᱵᱟᱲᱟ ᱠᱟᱛᱮ ᱚᱱᱛᱮ ᱫᱩᱲᱩᱵ ᱵᱟᱲᱟ ᱦᱩᱭ ᱟᱠᱟᱱᱟ ᱾
ᱦᱢᱢ ᱾
ᱟᱫᱚ ᱫᱟᱜ ᱡᱟᱹᱯᱩᱫ ᱠᱚ ᱪᱮᱫᱠᱟ ᱟᱯᱮ ᱥᱮᱱ ᱫᱚ?
ᱦᱮᱸ ᱫᱟᱜ ᱡᱟᱹᱯᱩᱫ ᱠᱮᱫ-ᱟᱭ ᱦᱚᱞᱟ ᱠᱟᱹᱴᱤᱡ ᱛᱷᱚᱲᱟ ᱢᱚᱲᱟ ᱫᱟᱜ ᱡᱟᱹᱯᱩᱫ ᱠᱮᱫ-ᱟᱭ ᱟᱫᱚᱼᱼ ᱫᱟᱜ ᱡᱟᱹᱯᱩᱫ ᱠᱟᱛᱮ ᱦᱚᱸ ᱟᱹᱰᱤ ᱜᱚᱢᱮᱲ ᱜᱮ ᱵᱩᱡᱷᱟᱹᱣᱱᱟ ᱦᱚᱞᱟᱼ ᱦᱮᱸ ᱾
ᱟᱫᱚ ᱟᱞᱮ ᱥᱮᱱᱢᱟ ᱦᱚᱞᱟ ᱥᱟᱨᱟᱫᱤᱱ ᱫᱟᱜ ᱧᱤᱫᱟᱹ ᱦᱚᱸ ᱥᱟᱨᱟᱫᱤᱱ ᱫᱟᱜ ᱾ ᱛᱮᱦᱮᱧ ᱫᱚ ᱢᱚᱴᱟᱢᱩᱴᱤ ᱛᱷᱤᱨ ᱠᱟᱜ-ᱟᱭ ᱾
ᱦᱮᱸ᱾
ᱟᱫᱚ ᱛᱚᱞᱟ ᱠᱚᱯᱮ ᱪᱟᱥ ᱤᱭᱟᱹ ᱛᱚᱞᱟ ᱠᱚᱯᱮ ᱜᱤᱰᱤ ᱵᱟᱲᱟ ᱠᱮᱫᱼᱟ ᱥᱮ ᱵᱟᱝᱟ?
ᱦᱮᱸ ᱜᱚᱝᱠᱮ ᱛᱚᱞᱟ ᱠᱚᱫᱚ ᱱᱟᱜ ᱜᱤᱰᱤ ᱵᱟᱲᱟ ᱦᱩᱭ ᱠᱟᱱᱟ ᱾ ᱚᱱᱠᱟ ᱛᱷᱚᱲᱟ ᱵᱚᱲᱟ ᱫᱚ ᱱᱟᱜ ᱟᱫᱚ ᱱᱚᱜᱼᱠᱟ ᱫᱟᱜ ᱡᱟᱹᱯᱩᱫ ᱠᱚᱜᱮ ᱵᱟᱝ ᱴᱷᱤᱠᱟᱹᱜ ᱠᱟᱱᱛᱮ ᱵᱟᱝ ᱜᱤᱰᱤ ᱵᱟᱲᱟ ᱦᱩᱭ ᱟᱠᱟᱱᱟ᱾
ᱚᱸ᱾
ᱦᱮᱸ᱾
ᱟᱫᱚ ᱯᱟᱲᱦᱟᱜ ᱜᱮᱭᱟ ᱵᱤᱱ ᱥᱮ ᱟᱫᱚ
ᱯᱟᱲᱦᱟᱜ ᱠᱚᱫᱚ ᱦᱟᱸᱜ ᱮᱛᱚ ᱫᱚ ᱵᱟᱝ ᱯᱟᱲᱦᱟᱜ ᱦᱩᱭᱩᱜ ᱠᱟᱱᱟ ᱵᱟᱹᱜᱤ ᱫᱟᱲᱟ ᱠᱟᱱᱟ ᱦᱟᱸᱜ ᱾
ᱚᱸ ᱟᱫᱚ ᱠᱟᱹᱢᱤ ᱵᱤᱱ ᱪᱟᱞᱟᱜ ᱜᱮᱭᱟ ᱥᱮ ᱚᱲᱟᱜ ᱨᱮᱜᱮ?
ᱱᱤᱛᱚᱜ ᱫᱚ ᱦᱟᱜ ᱚᱲᱟᱜ ᱠᱚᱨᱮ ᱜᱮ ᱱᱚ ᱥᱚᱵᱽᱡᱤ ᱠᱚᱜᱮ ᱪᱟᱥ ᱵᱟᱲᱟᱭ ᱦᱩᱭᱩᱜ ᱠᱟᱱᱟ ᱾
ᱪᱮᱫ ᱥᱚᱵᱡᱤ ᱠᱚᱵᱮᱱ ᱪᱟᱥ ᱵᱟᱲᱟᱭ ᱜᱮᱭᱟ?
ᱱᱚᱜᱼᱚᱸᱭ ᱪᱷᱚᱲᱟ ᱢᱚᱲᱟ ᱚᱲᱟᱜ ᱠᱚᱨᱮᱱ ᱜᱮ ᱢᱮᱱᱟᱜᱼᱟ ᱡᱚᱢ ᱵᱟᱠᱷᱨᱟᱡᱽ ᱠᱚᱣᱟ ᱟᱨ ᱛᱷᱚᱲᱟ ᱢᱚᱲᱟ ᱚᱱᱮ ᱟᱹᱠᱷᱨᱤᱧ ᱵᱟᱠᱷᱨᱟᱡ ᱠᱚᱣᱟ ᱚᱱᱟ ᱡᱟᱦᱟᱸ ᱠᱚ ᱢᱮᱛᱟᱜᱼᱟ
ᱚᱸ ᱟᱫᱚ ᱦᱟᱴ ᱠᱚᱵᱤᱱ ᱤᱫᱤ ᱜᱮᱭᱟ ᱥᱮ
ᱦᱮᱸ ᱦᱟᱴ ᱠᱚᱨᱮᱱᱟᱜ ᱥᱩᱨ ᱥᱩᱯᱩᱨ ᱦᱟᱴ ᱜᱮ ᱥᱟᱺᱜᱤᱧ ᱠᱚᱨᱮ ᱫᱚ ᱵᱟᱝ ᱚᱱᱠᱟ ᱦᱚᱸ ᱩᱱᱟᱹᱜ ᱢᱟᱨᱟᱝ ᱫᱚ ᱵᱟᱝ ᱪᱟᱥ ᱟᱠᱟᱱᱟ᱾
ᱦᱳᱭ ᱚᱱᱟᱜᱮ ᱟᱫᱚ ᱛᱤᱱᱟᱹᱜ ᱢᱤᱫ ᱵᱤᱜᱷᱟᱹ ᱵᱤᱱ ᱪᱟᱥ ᱠᱟᱜᱼᱟ ᱥᱮ ᱫᱚᱥ ᱠᱟᱴᱷᱟ?
ᱦᱮᱸ ᱚᱱᱠᱟ ᱫᱚ ᱱᱟᱦᱟᱜ ᱠᱚᱢ ᱢᱤᱫ ᱵᱤᱜᱷᱟᱹ ᱦᱚᱸ ᱵᱟᱝ ᱠᱟᱴᱷᱟ ᱦᱚᱸ ᱵᱟᱝ ᱠᱚᱢ ᱥᱚᱢ ᱜᱮ ᱢᱟᱨᱮ ᱤᱝᱠᱟ ᱪᱷᱚᱴᱤ ᱜᱟᱱ ᱨᱚᱦᱚᱭ ᱟᱠᱟᱱᱟ ᱚᱱᱠᱟ ᱫᱚ ᱦᱟᱜ ᱪᱟᱨᱟ ᱫᱚ ᱱᱟᱦᱟᱜ ᱦᱩᱸ ᱦᱩᱸ᱾
ᱡᱚᱢ ᱵᱟᱠᱷᱨᱟ ᱞᱟᱹᱜᱤᱫ ᱜᱮ ᱚᱲᱟᱜ
ᱦᱳᱭ ᱡᱚᱢ ᱵᱟᱠᱷᱨᱟᱭ ᱜᱤᱭᱟ ᱠᱤ ᱟᱨ ᱱᱚᱝᱠᱟ ᱤᱭᱟᱹ ᱞᱮᱱᱠᱷᱟᱱ ᱟᱫᱚ ᱚᱱᱮ ᱟᱠᱷᱨᱤᱧ ᱠᱚ ᱤᱫᱤ ᱦᱩᱭᱩᱜᱼᱟ ᱦᱩ᱾ ᱦᱩᱸ᱾
ᱟᱨ ᱟᱫᱚ ᱚᱱᱛᱮ ᱚᱢᱵᱚᱵᱚᱛᱤ ᱢᱟ ᱯᱟᱨᱚᱢᱮᱱ ᱛᱟᱵᱚᱱᱟ ᱪᱮᱫ ᱞᱮᱠᱟ ᱯᱮ ᱢᱟᱱᱟᱣ ᱵᱟᱛᱟᱣ ᱠᱮᱫᱼᱟ ᱚᱱᱛᱮ ᱫᱚ?
ᱦᱮᱸ ᱱᱚᱛᱮ ᱦᱚᱸ ᱚᱢᱵᱚᱵᱚᱛᱤ ᱢᱟᱱᱟᱣ ᱦᱩᱭᱮᱱ ᱜᱮᱭᱟ ᱱᱟᱯᱟᱭ ᱜᱮ᱾
ᱦᱩᱸ ᱟᱫᱚ ᱪᱮᱫ ᱞᱮᱠᱟ ᱯᱮ ᱢᱟᱱᱟᱣ ᱵᱟᱛᱟᱣ ᱜᱮᱭᱟ ᱟᱯᱮᱥᱮᱫ?
ᱟᱞᱮ ᱥᱮᱱ ᱫᱚ ᱱᱚᱝᱠᱟ ᱜᱮ ᱱᱟᱦᱟᱜ ᱟᱞᱮ ᱫᱚ ᱠᱷᱟᱱᱴᱷᱟᱲ ᱠᱚᱜᱮᱞᱮ ᱯᱤᱴᱷᱟᱹ ᱵᱟᱲᱟᱭᱟ ᱡᱟᱦᱟᱸ ᱡᱤᱞ ᱠᱚᱫᱚ ᱵᱟᱝ ᱚᱢᱵᱚᱵᱚᱛᱤ ᱨᱮᱫᱚ᱾
ᱟᱪᱪᱷᱟ᱾
ᱦᱮᱸ ᱦᱮᱸ᱾ ᱡᱟᱦᱟᱱᱟᱜ ᱠᱚᱫᱚ ᱵᱟᱝ ᱱᱟᱦᱟᱜ᱾
ᱟᱫᱚ ᱥᱩᱠᱨᱤ ᱡᱤᱞ ᱠᱚᱫᱚ ᱵᱟᱯᱮ ᱟᱹᱜᱩ ᱵᱟᱲᱟᱭ ᱜᱮᱭᱟ?
ᱥᱩᱠᱨᱤ ᱡᱤᱞ ᱠᱚᱫᱚ ᱜᱚᱝᱠᱮ ᱦᱟᱱᱮ ᱨᱟᱹᱭ ᱤᱭᱟᱹ ᱨᱮᱜᱮ ᱡᱚᱢᱱᱟ ᱟᱱᱮ ᱨᱟᱡᱟ ᱥᱟᱞᱟ ᱨᱮᱜᱮ᱾
ᱟᱪᱪᱷᱟ᱾
ᱦᱮᱸ ᱟᱫᱚ ᱤᱱᱟᱹ ᱯᱚᱨᱮ ᱫᱚ ᱦᱟᱸᱜ ᱵᱟᱝᱜᱮ ᱱᱟᱦᱟᱜ᱾ ᱤᱱᱟᱹ ᱯᱚᱨᱮ ᱫᱚ ᱞᱟᱹᱭᱮᱜ-ᱟ ᱵᱚᱱ ᱱᱚᱜᱼᱚᱸᱭ ᱡᱚᱢ ᱠᱮᱜᱼᱟ ᱵᱚᱱ ᱱᱮᱜ ᱮ ᱜᱮ᱾
ᱟᱪᱪᱷᱟ᱾
ᱦᱩᱸ ᱾
ᱟᱫᱚ ᱥᱩᱠᱨᱤ ᱡᱤᱞ ᱠᱚᱫᱚ ᱛᱤᱱᱟᱹᱜ ᱠᱟᱛᱮᱫ ᱟᱯᱮ ᱛᱮᱫ ᱫᱚ?
ᱟᱞᱮ ᱚᱱᱛᱮ ᱫᱚ ᱥᱩᱠᱨᱤ ᱫᱚ ᱱᱚᱝᱠᱟ ᱪᱟᱞᱟᱜ ᱠᱟᱱᱟ ᱟᱹᱛᱩ ᱴᱚᱞᱟ ᱠᱚᱨᱮ ᱫᱚ ᱦᱟᱸᱜ ᱟᱹᱛᱩ ᱨᱮᱜᱮ ᱱᱟᱦᱟᱜ ᱫᱚ ᱱᱚᱝᱠᱟ ᱠᱟᱱᱟ ᱟᱲᱟᱭᱥᱚ ᱠᱟᱛᱮᱫ ᱱᱟᱦᱚᱼᱜ᱾
ᱟᱪᱪᱷᱟ᱾
ᱟᱨ ᱱᱚᱣᱟ ᱢᱟᱨᱠᱮᱴ ᱠᱚᱫᱚ ᱪᱟᱞᱟᱜᱼᱟ ᱦᱟᱸᱜ ᱛᱤᱱᱥᱚ ᱥᱟᱲᱮ ᱛᱤᱱᱥᱚ᱾
ᱟᱪᱪᱷᱟ᱾ ᱦᱳᱭ ᱟᱫᱚ ᱪᱮᱫᱠᱟ ᱪᱟᱦᱤᱫᱟ ᱚᱱᱟ ᱪᱮᱛᱟᱱ ᱨᱮ ᱪᱮᱫ ᱞᱮᱠᱟ ᱡᱚᱢᱟᱠᱚ ᱦᱚᱲ ᱚᱱᱟ ᱪᱮᱛᱟᱱ ᱨᱮᱜᱮ ᱛᱚ ᱚᱱᱠᱟ ᱫᱟᱢᱚᱜᱼᱟ ᱥᱮ ᱾
ᱦᱮᱸ ᱦᱮᱸ ᱾
ᱩ ᱩ
ᱟᱫᱚ ᱟᱫᱚ ᱥᱩᱠᱨᱤ ᱠᱚᱵᱤᱱ ᱪᱟᱥ ᱵᱟᱲᱟ ᱟᱠᱟᱜ ᱠᱚᱣᱟ? ᱞᱟᱹᱤᱧ ᱥᱩᱠᱨᱤ ᱠᱚᱵᱤᱱ ᱪᱟᱥ ᱵᱟᱲᱟ ᱠᱟᱜ ᱠᱚᱣᱟ ᱥᱮ ᱵᱟᱝ?
ᱦᱮᱸ ᱥᱩᱠᱨᱤ ᱫᱚ ᱪᱟᱥ ᱫᱚ ᱪᱟᱥ ᱵᱟᱲᱟ ᱜᱮ ᱟᱨ ᱠᱤᱪᱷᱩ ᱠᱚ ᱜᱚᱡ ᱵᱟᱲᱟᱭᱱᱟ ᱥᱮ ᱞᱟᱦᱟᱛᱮ ᱮᱱᱠᱷᱟᱱ, ᱟᱹᱞᱤᱧ ᱞᱤᱧ ᱫᱚᱦᱚ ᱞᱮᱫᱟ ᱭᱟ ᱢᱤᱫ ᱢᱤᱫᱴᱟᱝ ᱟᱫᱚ ᱩᱱᱤ ᱦᱚᱸ ᱜᱚᱡ ᱮᱱᱟ ᱚᱱᱠᱟ ᱜᱮ ᱨᱳᱜ ᱱᱚᱝᱠᱟ ᱫᱚᱢᱮ ᱦᱤᱡᱩᱜ ᱠᱟᱱᱟ ᱨᱳᱜᱽᱵᱤᱢᱟᱨ ᱠᱚ ᱾ ᱟᱫᱚ ᱚᱱᱟᱛᱮ ᱜᱚᱡ ᱠᱟᱛᱮᱱ ᱟᱫᱚᱭ ᱱᱤᱛᱚᱜ ᱫᱚ ᱦᱟᱸᱜ ᱵᱟᱹᱞᱤᱧ ᱟᱹᱜᱩ ᱫᱟᱲᱮ ᱠᱟᱫᱮᱭᱟ ᱜᱩᱡᱩᱜ ᱠᱟᱱ ᱜᱮᱭᱟ ᱠᱚ ᱛᱚ ᱾
ᱚᱻ ᱟᱪᱪᱷᱟ ᱟᱯᱮ ᱚᱱᱛᱮ ᱫᱚ ᱪᱮᱫ ᱟᱯᱮᱚᱱ ᱞᱟᱹᱭᱮᱫᱼᱟ ᱞᱤᱧ ᱟᱯᱮ ᱚᱱᱛᱮ ᱫᱚ ᱪᱮᱫ ᱡᱚᱢᱟᱜ ᱡᱤᱱᱤᱥ ᱵᱷᱟᱜᱤ ᱧᱟᱢᱚᱜᱼᱟ?
ᱟᱞᱮ ᱱᱚᱱᱛᱮ ᱫᱚ ᱡᱚᱢᱟᱜ ᱡᱤᱱᱤᱥ ᱫᱚ ᱚᱱᱠᱟ ᱠᱚᱫᱚ ᱵᱟᱹᱱᱩᱜᱼᱟ, ᱟᱞᱮ ᱫᱚ ᱠᱟᱹᱴᱤᱡ ᱴᱟᱺᱰᱤ ᱫᱤᱥᱚᱢ ᱠᱟᱱᱟ ᱛᱚ᱾
ᱟᱪᱪᱷᱟ ᱾
ᱦᱩᱸ ᱠᱚᱦᱚᱸ ᱥᱟᱺᱜᱤᱧ ᱧᱚᱜ ᱨᱮᱜᱮ ᱢᱮᱱᱟᱜᱼᱟ᱾
ᱟᱫᱚ ᱢᱚᱱᱮ ᱠᱚᱦᱚᱸ ᱟᱹᱲᱤᱥ ᱞᱮᱠᱷᱟᱱ ᱟᱫᱚ ᱫᱟᱬᱟ ᱠᱚᱫᱚ ᱚᱠᱟ ᱥᱮᱱ ᱯᱮ ᱪᱟᱞᱟᱜ ᱜᱮᱭᱟ?
ᱫᱟᱬᱟ ᱠᱚᱫᱚ ᱚᱱᱠᱟ ᱫᱚ ᱦᱟᱸᱜ ᱢᱚᱱᱮ ᱠᱚ ᱟᱹᱲᱤᱥ ᱞᱮᱱᱠᱷᱟᱱ ᱫᱟᱬᱟ ᱠᱚᱫᱚ ᱦᱟᱸᱜ ᱚᱠᱟᱢ ᱪᱟᱞᱟᱜᱼᱟ, ᱱᱚᱝ ᱚᱠᱟ ᱫᱚ ᱦᱟᱸᱜ ᱵᱟᱹᱪᱩᱜᱼᱟ‌ ᱫᱟᱬᱟ ᱞᱮᱠᱟ ᱡᱤᱱᱤᱥ ᱠᱚ ᱟᱞᱮᱥ ᱥᱮᱫ ᱫᱚ ᱦᱟᱸᱜ᱾
ᱥᱮ ᱰᱮᱢ ᱥᱮ ᱡᱟᱦᱟᱸ ᱠᱚᱫᱚ ᱵᱟᱪᱩᱜᱼᱟ ᱟᱞᱮ ᱥᱮᱱ ᱫᱚ ᱠᱟᱹᱴᱤᱡ ᱮᱱᱛᱮ ᱱᱟᱹᱭ ᱠᱚᱜᱮ ᱢᱮᱱᱟᱜᱼᱟ ᱫᱚ ᱦᱟᱹᱠᱩ ᱥᱟᱵ ᱠᱚᱞᱮ ᱩᱴᱷᱟᱹᱜ ᱫᱚᱥᱮ ᱢᱟᱥᱮ ᱨᱮ ᱾
ᱦᱳᱭ ᱟᱫᱚ ᱜᱟᱛᱮ ᱠᱚ ᱥᱟᱸᱣ ᱯᱚᱨᱚᱵᱽ ᱠᱚ᱾ ᱯᱚᱨᱚᱵᱽ ᱮᱱᱮᱡ ᱯᱨᱳᱜᱨᱟᱢ ᱠᱚ ᱚᱱᱟ ᱠᱚ ᱵᱟᱵᱤᱱ ᱪᱟᱞᱟᱣ ᱵᱟᱲᱟᱜ ᱜᱮᱭᱟ?
ᱦᱮᱸ ᱯᱨᱳᱜᱨᱟᱢ ᱫᱚ ᱱᱚᱜᱼᱚᱭ ᱟᱞᱮ ᱥᱮᱫ ᱫᱚ ᱦᱟᱸᱜ ᱵᱩᱨᱩ ᱯᱟᱛᱟ ᱠᱚ ᱥᱮᱴᱮᱨᱚᱜ ᱠᱟᱱᱟ ᱱᱟᱚᱸᱼᱜ᱾
ᱟᱪᱪᱷᱟ᱾
ᱦᱮᱸ ᱟᱫᱚ ᱱᱚᱜᱼᱚᱭ ᱱᱤᱛᱚᱜ ᱵᱩᱨᱩ ᱯᱟᱛᱟ ᱠᱚᱜᱮ ᱪᱟᱞᱟᱜ ᱦᱩᱭᱩᱜᱼᱟ ᱥᱩᱨ ᱥᱩᱯᱩᱨ ᱠᱚᱨᱮ ᱢᱮᱱᱟᱜ᱾
ᱟᱪᱪᱷᱟ, ᱵᱩᱨᱩ ᱵᱚᱸᱜᱟ ᱫᱚ ᱦᱮᱸ ᱪᱟᱞᱟᱣ ᱵᱟᱲᱟ ᱠᱟᱱᱟ ᱵᱤᱱ ᱥᱮ ᱵᱟᱝ?
ᱦᱮᱸ ᱪᱟᱞᱟᱣ ᱵᱟᱲᱟ ᱦᱩᱭ ᱠᱟᱱᱟ ᱵᱩᱨᱩ ᱵᱚᱸᱜᱟ ᱠᱚᱫᱚ᱾
ᱚᱻ
ᱦᱮᱸ
ᱟᱫᱚ ᱡᱟᱦᱟᱸᱵᱤᱱ ᱠᱩᱞᱤ ᱵᱤᱱᱟ ᱟᱹᱵᱤᱱ ᱫᱚ ᱛᱤᱱ ᱫᱷᱟᱣ ᱵᱤᱱ ᱪᱟᱞᱟᱣ ᱠᱟᱱᱟ?
ᱵᱩᱨᱩ ᱵᱚᱸᱜᱟᱜ ᱫᱚ ᱚᱱᱠᱟ ᱫᱚ ᱱᱟᱦᱟᱜ ᱟᱹᱞᱤᱧ ᱫᱚ ᱯᱮ ᱴᱷᱮᱡ ᱞᱤᱧ ᱧᱮᱞ ᱟᱠᱟᱱᱟ ᱦᱟᱸᱜ᱾
ᱦᱳᱭ ᱚᱱᱟ ᱵᱮᱞᱯᱟᱦᱟᱲᱤ ᱚᱱᱮ ᱵᱩᱨᱩ ᱵᱚᱸᱜᱟ ᱵᱟᱹᱪᱩᱜᱼᱟ?
ᱦᱮᱸ ᱚᱱᱛᱮ ᱫᱚ ᱩᱱᱟᱹᱜ ᱡᱷᱟᱹᱞ ᱫᱚ ᱵᱟᱹᱞᱤᱧ ᱪᱟᱞᱟᱣ ᱠᱟᱱᱟ ᱱᱟᱦᱟᱜ᱾
ᱟᱪᱪᱷᱟ ᱟᱪᱪᱷᱟ,
ᱦᱮᱸ ᱡᱟᱦᱟᱸ ᱠᱚ ᱢᱮᱛᱟᱜᱼᱟ ᱠᱟᱱ ᱥᱚᱨᱱᱟ᱾
ᱦᱳᱸ ᱦᱳᱸ ᱦᱳᱸ᱾
ᱦᱮᱸ ᱚᱸᱰᱮᱞᱤᱧ ᱪᱟᱞᱟᱣ ᱠᱟᱱᱟ ᱯᱷᱟᱥᱴ ᱵᱟᱨ ᱞᱤᱧ ᱪᱟᱞᱟᱣ ᱞᱮᱱ ᱛᱟᱦᱮᱸᱫ ᱚᱸᱰᱮ ᱤᱱᱟᱹ ᱯᱚᱨᱮ ᱪᱟᱞᱟᱣ ᱞᱮᱱ ᱛᱟᱦᱮᱸᱱᱟ ᱟᱹᱞᱤᱧ ᱜᱚᱴᱟ ᱥᱤᱞᱟᱹ᱾
ᱦᱩᱸ
ᱟᱨ ᱤᱱᱟᱹ ᱯᱚᱨᱮ ᱱᱚᱛᱮ ᱡᱟᱦᱟᱸ ᱠᱚ ᱦᱤᱡᱩᱜᱼᱟ ᱪᱟᱛᱷᱟᱞ ᱱᱟᱦᱟᱜ ᱦᱮᱸ ᱚᱸᱰᱮᱞᱤᱧ ᱪᱟᱞᱟᱣ ᱠᱟᱱᱟ᱾
ᱟᱪᱪᱷᱟ᱾
ᱦᱩᱸ᱾
ᱟᱫᱚ ᱟᱯᱮ ᱥᱮᱱ ᱜᱮᱛᱚ ᱦᱚᱸ ᱥᱟᱱᱛᱟᱲ ᱢᱟ ᱵᱮᱥᱤ ᱢᱮᱱᱟᱜ ᱠᱚᱣᱟ, ᱟᱨ ᱟᱞᱮ ᱥᱮᱱ ᱢᱟ ᱛᱮᱢᱚᱱ ᱫᱚ ᱵᱟᱹᱪᱩᱜ ᱠᱚᱣᱟ ᱠᱚᱢ ᱜᱮᱭᱟᱞᱮ ᱟᱞᱮ ᱢᱟ᱾
ᱟᱪᱪᱷᱟ᱾
ᱩᱸᱜᱻ
ᱟᱫᱚ ᱚᱸᱰᱮ ᱠᱟᱸᱦᱮᱥ ᱨᱮᱫᱚ ᱪᱟᱞᱟᱣ ᱞᱮᱱᱠᱷᱟᱱ ᱠᱟᱹᱴᱤᱡ ᱧᱮᱞ ᱡᱚᱝ ᱨᱮᱦᱚᱸ ᱠᱟᱹᱴᱤᱡ, ᱢᱮᱱᱟᱜᱼᱟ᱾ ᱵᱩᱨᱩ ᱦᱟᱨᱟ ᱫᱮᱡ ᱠᱟᱛ ᱛᱮᱱ ᱠᱟᱹᱴᱤᱡ ᱧᱮᱞ ᱡᱚᱝ ᱠᱚᱦᱚᱸ ᱛᱟᱲᱟ ᱧᱚᱜ ᱵᱮᱥ ᱧᱮᱞᱚᱜᱼᱟ ᱪᱮᱛᱟᱱ ᱠᱷᱚᱱᱟᱜ, ᱦᱚᱲ ᱠᱚᱦᱚᱸ ᱵᱷᱟᱜᱤ ᱠᱚ ᱡᱟᱣᱨᱟᱜ ᱟᱠᱚ ᱚᱸᱰᱮ ᱫᱚ ᱦᱮᱡ ᱥᱮᱱ ᱦᱮᱡ ᱵᱟᱥᱟᱜ ᱟᱠᱚ᱾
ᱦᱩᱜᱻ
ᱦᱮᱸ ᱛᱟᱨ ᱫᱚᱥᱟᱨ ᱞᱟᱜ ᱦᱚᱸ ᱯᱟᱛᱟ ᱠᱚ ᱦᱩᱭᱩᱜᱼᱟ ᱩᱱᱠᱩ ᱠᱚ ᱵᱟᱥᱟᱜ ᱟᱠᱚ ᱠᱚ ᱡᱟᱦᱟᱸᱭ ᱠᱚ ᱧᱮᱞᱟ ᱯᱟᱛᱟ ᱠᱚ᱾
ᱦᱩ, ᱟᱨ ᱟᱯᱮ ᱥᱮᱫ ᱫᱚ ᱜᱚᱢᱠᱮ ᱵᱟᱝ ᱦᱩᱭᱩᱜᱼᱟ ᱯᱟᱛᱟ ᱫᱚ?
ᱦᱚᱸ ᱯᱟᱛᱟ ᱠᱚᱫᱚ ᱦᱩᱭᱩᱜ ᱜᱮᱭᱟ ᱟᱞᱮ ᱫᱚ ᱯᱟᱛᱟᱜ ᱜᱮᱭᱟ ᱠᱚ, ᱚᱠᱚᱭ ᱵᱟᱹᱭᱥᱟᱹᱠᱷ ᱵᱚᱸᱜᱟ ᱠᱚ ᱯᱟᱛᱟᱜ ᱜᱮᱭᱟ ᱴᱷᱤᱠ ᱜᱮᱭᱟ ᱛᱟᱨᱯᱚᱨᱮ ᱚᱠᱚᱭ ᱫᱚ, ᱠᱟᱞᱤ ᱢᱮᱞᱟ ᱨᱮᱦᱚᱸ ᱯᱚᱨᱮᱨ ᱫᱤᱱ ᱦᱟᱸᱰᱮ ᱯᱟᱛᱟᱮᱟᱭ ᱦᱟᱸᱰᱮ᱾
ᱦᱮᱸ ᱦᱮᱸ᱾
ᱟᱞᱮ ᱥᱮᱜ ᱦᱮᱸ ᱡᱷᱚᱛᱚ ᱪᱮᱫ ᱮᱢᱚ ᱜᱟᱵᱲᱩ ᱥᱟᱵᱩᱲᱩᱜ ᱜᱮᱭᱟ ᱟᱞᱮ ᱱᱮᱛ ᱫᱚ,
ᱟᱪᱪᱷᱟ ᱟᱪᱪᱷᱟ᱾
ᱥᱤᱥᱴᱮᱢ ᱨᱮᱫᱚ ᱵᱟᱹᱪᱩᱜ-ᱟ ᱚᱠᱟ ᱪᱮᱫᱠᱟ ᱠᱚ ᱚᱠᱚᱭ ᱠᱚ ᱠᱚᱨᱟᱣ ᱟᱹᱜᱩᱭᱮᱫᱭᱟ ᱚᱱᱠᱟᱭ ᱮᱭᱟ ᱠᱚ,
ᱟᱪᱪᱷᱟ᱾
ᱚᱠᱟ ᱠᱚ ᱧᱮᱞ ᱤᱫᱤ ᱠᱟᱜᱼᱟ᱾ ᱟᱠᱟ ᱠᱚᱨᱮ ᱪᱤᱠᱟᱹᱜ ᱟᱠᱚ,
ᱟᱪᱪᱷᱟ ᱛᱟᱦᱚᱞᱮ ᱜᱚᱝᱠᱮ ᱟᱯᱮ ᱥᱮᱫ ᱚᱱᱟ ᱵᱷᱚᱠᱛᱟ ᱯᱟᱛᱟ ᱫᱚ ᱦᱩᱭᱩᱜ ᱟᱥᱮ ᱵᱟᱝ?
ᱦᱚᱸ ᱦᱩᱭᱩᱜ ᱜᱮᱭᱟ᱾
ᱦᱮᱸ ᱦᱩᱭᱩᱜ ᱜᱮᱭᱟ ᱾
ᱥᱟᱱᱛᱟᱲ ᱠᱚᱫᱚ ᱵᱟᱠᱚ ᱵᱷᱚᱠᱛᱟᱜ ᱜᱮᱭᱟ ᱟᱞᱮ ᱱᱛᱮ ᱫᱚ,
ᱦᱮᱸ ᱥᱟᱱᱛᱟᱲ ᱫᱚ ᱦᱟᱸᱜ ᱵᱟᱝᱜᱮ ᱦᱟᱸᱜ ᱩᱱᱠᱩ ᱜᱮ ᱮᱴᱟᱜ ᱡᱟᱹᱛ ᱠᱚᱜᱮ ᱦᱟᱸᱜ᱾
ᱦᱚᱭ ᱦᱚᱭ ᱟᱞᱮ ᱥᱮᱱ ᱫᱚ ᱥᱟᱱᱛᱟᱲ ᱠᱚᱫᱚ ᱵᱟᱝ ᱥᱟᱱᱛᱟᱲ ᱫᱚ ᱚᱱᱮ ᱯᱟ ᱥᱟᱱᱛᱟᱲ ᱫᱚ, ᱚᱠᱟᱨᱮ ᱵᱟᱝ ᱥᱟᱱᱛᱟᱲ ᱫᱚ ᱪᱮᱫ ᱯᱟᱛᱟ ᱵᱚᱸᱜᱟ ᱚᱠᱭ ᱨᱮᱱ ᱢᱮᱱᱟᱜ ᱠᱚ ᱠᱷᱟᱱ ᱨᱮ,
ᱦᱮᱸ᱾
ᱟᱸ ᱩᱱᱠᱩ ᱩᱱᱠᱩ ᱠᱚᱨᱮ ᱩᱱᱠᱩ ᱚᱲᱟᱜ ᱨᱮᱠᱚ ᱵᱚᱸᱜᱟᱭ ᱜᱮᱭᱟ᱾ ᱟᱨ ᱵᱟᱠᱷᱟᱱ ᱫᱚ ᱫᱤᱠᱩ ᱠᱚᱜᱮ ᱵᱷᱚᱠᱛᱟ ᱵᱟᱲᱟᱜ ᱜᱮᱭᱟ ᱠᱚ, ᱟᱨ ᱩᱱ ᱩᱱ ᱧᱤᱫᱟᱹ ᱫᱚ ᱥᱟᱱᱛᱟᱲ ᱠᱚ ᱯᱚᱨᱟᱵᱽ ᱦᱚᱠᱚ ᱮᱱᱮᱡ ᱜᱮᱭᱟ ᱚᱱᱟ ᱠᱚᱜᱮ᱾
ᱦᱳᱭ ᱦᱳᱭ᱾
ᱦᱳᱭ ᱦᱩᱸ ᱟᱫᱚ- ᱚ ᱞᱟᱹᱭᱟᱜ-ᱟ ᱞᱤᱧ ᱛᱤᱨᱤᱥ ᱡᱩᱱ ᱢᱟ ᱥᱳᱴᱨᱳ ᱥᱩᱞ ᱥᱮᱴᱮᱨ ᱦᱤᱡᱩᱜ ᱠᱟᱱ ᱛᱟᱵᱚᱱᱟ᱾
ᱦᱮᱸ
ᱟᱨ ᱪᱮᱫ ᱞᱮᱠᱟ ᱯᱮ ᱢᱟᱱᱟᱣ ᱵᱟᱛᱟᱣ ᱜᱮᱭᱟ ᱟᱯᱮ ᱥᱮᱱ ᱫᱚ᱾
ᱦᱮᱸ ᱟᱞᱮ ᱱᱚᱛᱮ ᱫᱚ ᱵᱷᱟᱜᱤ ᱜᱮ ᱢᱟᱱᱟᱣ ᱵᱟᱛᱟᱣᱟᱞᱮ ᱟᱞᱮ ᱫᱚ ᱱᱚᱝᱠᱟ ᱢᱟᱱᱟᱣᱟᱞᱮ ᱦᱟᱸᱜ᱾ ᱟᱞᱮ ᱫᱚ ᱱᱚᱝᱠᱟ ᱫᱚ ᱵᱚᱸᱜᱟ ᱵᱩᱨᱩ- ᱥᱟᱶᱛᱮ ᱦᱟᱱᱮ ᱵᱚᱞ ᱠᱷᱮᱞᱳᱰ ᱠᱚ ᱫᱚᱦᱚ ᱠᱟᱱᱟ ᱱᱟᱦᱟᱜ᱾ ᱵᱚᱸᱜᱟ ᱵᱩᱨᱩ ᱥᱟᱹᱛ ᱵᱟᱲᱟ ᱠᱟᱛᱮ ᱱᱟᱜ ᱚᱱᱟ ᱥᱟᱶ- ᱛᱮ ᱩᱱᱠᱤᱱᱟᱜ ᱵᱟᱨᱮᱛᱮ ᱱᱚᱣᱟ ᱥᱤᱧ ᱥᱤᱝᱨᱟᱹᱭ ᱡᱟ ᱠᱚ ᱢᱮᱱᱟᱜ ᱟᱥᱮ᱾ ᱦᱮᱸ ᱟᱫᱚ ᱚᱱᱟ ᱫᱚ ᱦᱟᱸᱜ ᱫᱤᱱ ᱵᱷᱳᱨᱮ ᱜᱮ ᱦᱩᱭᱩᱜ-ᱟ ᱱᱟᱦᱟᱜ ᱵᱚᱸᱜᱟ ᱵᱩᱨᱩ ᱥᱟᱹᱛ- ᱚᱱᱟ᱾ ᱩᱱᱠᱤᱱᱟᱜ ᱵᱟᱨᱮᱛᱮ ᱦᱤᱡᱩᱜ-ᱟ, ᱚᱱᱟ ᱢᱤᱫ ᱫᱷᱟᱨᱮ ᱨᱮ ᱟᱨ ᱢᱤᱫ ᱫᱷᱟᱨᱮ ᱨᱮ ᱵᱚᱞ ᱠᱷᱮᱞᱚᱱ ᱠᱚ ᱦᱩᱭᱩᱜ-ᱟ᱾
ᱢᱟᱱᱮ ᱯᱨᱳᱜᱨᱟᱢ ᱠᱚ ᱦᱩᱭᱩᱜ-ᱟ ᱥᱮ ᱪᱮᱫ?
ᱦᱳᱭ ᱦᱳᱭ᱾
ᱢᱟᱱᱮ ᱩᱱᱠᱩ ᱥᱤᱝᱜᱟᱨ ᱠᱚ ᱦᱤᱡᱩᱜ ᱟᱠᱚ ᱥᱮ-
ᱵᱟᱝᱟ ᱥᱤᱧ ᱥᱤᱝᱨᱟᱹᱭ ᱡᱟᱦᱟᱸᱭ ᱩᱱᱠᱩ ᱵᱟᱱᱟᱢ ᱛᱮᱠᱚ ᱨᱩᱭᱟ ᱠᱚ ᱥᱮ᱾
ᱟᱪᱪᱷᱟ ᱟᱪᱪᱷᱟ ᱦᱳᱭ ᱦᱳᱭ ᱟᱪᱪᱷᱟ ᱵᱟᱱᱟᱢ ᱛᱮ᱾ ᱵᱟᱝ ᱚᱱᱟ ᱫᱚ ᱱᱟᱯᱟᱭ ᱜᱮ ᱯᱷᱩᱴᱵᱚᱞ- ᱯᱷᱩᱴᱵᱚᱞ ᱦᱚᱸ ᱠᱷᱮᱞᱳᱰ ᱚᱱᱟ ᱦᱚᱸ ᱱᱟᱯᱟᱭ ᱜᱮᱭᱟ ᱥᱚᱨᱤᱨ ᱠᱚ ᱵᱷᱟᱜᱮ ᱛᱟᱦᱮᱱᱟ᱾ ᱧᱮᱞ ᱡᱚᱝ ᱦᱚᱸ ᱱᱟᱯᱟᱭ ᱜᱮᱭᱟ ᱡᱟᱦᱟᱱᱟᱜ- ᱚᱥᱩᱵᱤᱫᱷᱟ ᱠᱚ ᱵᱟᱝ ᱦᱩᱭᱩᱜ-ᱟ᱾ ᱚᱱᱟ ᱯᱨᱳᱜᱨᱟᱢ ᱠᱚᱫᱚ ᱵᱟᱝ ᱠᱚᱨᱟᱣ ᱜᱮ ᱵᱷᱟᱜᱤᱜ-ᱟ ᱦᱮᱸ ᱥᱮ᱾
ᱦᱮᱸ ᱦᱮᱸ ᱚᱱᱟ ᱠᱚᱫᱚ ᱵᱟᱞᱮ ᱫᱚᱦᱚᱭᱟ ᱟᱞᱮ ᱫᱚ᱾
ᱦᱚᱸ ᱚᱱᱟ ᱠᱚᱫᱚ ᱱᱟᱯᱟᱭ ᱠᱟᱜ ᱛᱮ ᱦᱚᱸ ᱚᱱᱟ ᱫᱚ ᱴᱷᱤᱠ ᱠᱟᱨᱚᱱ ᱛᱮᱦᱮᱧ ᱟᱵᱚ- ᱠᱚᱣᱟᱜ ᱦᱚᱸ ᱯᱨᱳᱜᱨᱟᱢ ᱠᱚ ᱠᱷᱟᱹᱛᱤᱨ ᱟᱵᱚᱨᱮᱱ- ᱢᱟᱹᱭ ᱛᱟᱠᱚ ᱫᱤᱫᱤ ᱛᱟᱠᱚ ᱥᱟᱱᱟᱢᱟᱜ ᱜᱮ ᱪᱷᱟᱹᱯᱨᱤ ᱪᱟᱵᱟᱜ ᱠᱟᱱᱟ ᱠᱚ᱾ ᱦᱮᱸ ᱥᱮ ᱡᱚᱛᱚ ᱜᱤ- ᱜᱤᱫᱽᱨᱟᱹ ᱪᱮᱫ ᱮᱢ ᱪᱮᱫ ᱮᱢ ᱛᱮᱭᱟᱨᱚᱜ-ᱟ ᱵᱟᱝᱠᱷᱟᱱ ᱤᱧ ᱫᱚ ᱪᱷᱟᱹᱯᱨᱤᱧ ᱛᱮᱭᱟᱨᱚᱜ-ᱟ᱾
ᱦᱮᱸ᱾
ᱟᱵᱚ᱾ ᱴᱷᱤᱠ ᱜᱮᱭᱟ ᱱᱟᱯᱟᱭ ᱜᱮ ᱛᱟᱦᱞᱮ ᱠᱚᱨᱟᱣ ᱛᱟᱵᱚᱱ ᱯᱮ᱾ ᱦᱮᱸ ᱥᱮ ᱡᱟᱦᱟᱱᱟᱜ ᱠᱚᱥᱴᱚ ᱡᱚᱫᱤ ᱟᱞᱮ ᱥᱮᱱ ᱦᱚᱸ- ᱚ ᱟᱞᱮ ᱥᱮᱱ ᱫᱚ ᱦᱩᱰᱤᱧ ᱜᱮᱭᱟᱞᱮ ᱢᱟᱱᱮ ᱪᱚ ᱠᱚᱢ ᱜᱮᱭᱟᱞᱮ ᱦᱚᱲ ᱛᱚ᱾
ᱟᱪᱪᱷᱟ᱾
ᱡᱟᱦᱟᱱᱟᱜ ᱠᱚ ᱢᱟᱱᱟᱣ ᱵᱟᱛᱟᱣ ᱫᱚ ᱵᱟᱝᱟ ᱵᱚᱦᱟᱱ ᱥᱩᱫᱷᱩ ᱟᱵᱚᱨᱮᱱ ᱵᱤᱨ ᱵᱟᱱᱴᱟ ᱠᱚᱣᱟᱜ- ᱡᱟᱦᱟᱸᱨ ᱪᱤᱛᱟᱹᱨ ᱠᱚ ᱢᱮᱱᱟᱜᱼᱟ ᱚᱱᱟ ᱠᱚᱫᱚ ᱠᱟᱛᱮᱫ- ᱩᱱᱠᱩ ᱠᱚ ᱵᱚᱸᱜᱟ ᱵᱩᱨᱩ ᱠᱟᱛᱮᱫ᱾ ᱢᱚᱴᱟᱢᱩᱴᱤ ᱛᱟᱨᱯᱚᱨ ᱪᱷᱚᱞᱟ ᱢᱩᱲᱤ ᱠᱚ ᱮᱢ ᱠᱟᱛᱮᱜ- ᱡᱟᱦᱟᱸ ᱞᱮᱠᱟ ᱚᱱᱟ ᱠᱚᱫᱚ ᱪᱟᱵᱟ ᱜᱤᱰᱤ ᱠᱟᱜ ᱦᱩᱭᱩᱜᱼᱟ᱾
ᱟᱪᱪᱷᱟ᱾
ᱛᱟᱨᱯᱚᱨᱮ- ᱡᱟᱦᱟᱸ ᱟᱨᱚ ᱢᱮᱱᱟᱜ ᱜᱮᱭᱟ ᱦᱟᱱᱛᱮ ᱵᱞᱚᱠ ᱠᱚ ᱥᱮᱱ ᱨᱮᱠᱚ ᱥᱟᱯᱲᱟᱣ ᱟᱠᱟᱜ-ᱟ᱾
ᱟᱪᱪᱷᱟ ᱪᱪᱷᱟ᱾
ᱟᱫᱚ ᱚᱱᱛᱮ ᱡᱩᱫᱤ ᱥᱚᱢᱚᱭ ᱠᱚ ᱧᱟᱢᱚᱜ ᱠᱷᱟᱱ ᱪᱟᱞᱟᱣ ᱵᱟᱲᱟ ᱦᱩᱭᱩᱜ-ᱟ᱾ ᱚᱸᱰᱮ ᱫᱚ ᱡᱷᱚᱛᱚ ᱠᱤᱪᱷᱩ ᱛᱮᱦᱮᱧ ᱵᱤᱨ ᱵᱟᱱᱴᱟ ᱠᱚᱣᱟ- ᱞᱟᱹᱭ-ᱞᱟᱠᱪᱟᱨ ᱡᱟᱦᱟᱸ ᱠᱚ ᱞᱟᱹᱭᱟ ᱵᱚᱱᱟ ᱠᱚ ᱚᱸᱰᱮ ᱠᱚ ᱟᱸᱡᱚᱢ ᱟᱵᱚᱱᱟ᱾ ᱥᱮᱨᱮᱧ ᱟᱠᱚ ᱥᱟᱱᱟᱢᱟᱜ ᱜᱮ ᱢᱚᱴᱟᱢᱩᱴᱤ ᱢᱤᱜᱴᱟᱹᱝ ᱟᱭᱳᱡᱚᱱ ᱠᱟᱜ-ᱟ ᱠᱚ ᱟ ᱪᱮᱫ
ᱦᱮᱸ
ᱡᱚᱢ ᱧᱩ ᱨᱮᱱᱟᱜ ᱠᱚ ᱥᱟᱱᱟᱢ ᱜᱮ ᱵᱮᱵᱚᱥ ᱵᱮᱵᱚᱥᱛᱟ ᱛᱟᱦᱮᱱᱟ᱾
ᱦᱮᱸ
ᱚᱱᱟᱜᱮ ᱟᱨ ᱪᱮᱫ᱾
ᱮᱸ ᱟᱫᱚ ᱜᱚᱝᱠᱮ ᱟᱯᱮ ᱫᱚ ᱚᱸᱰᱮ ᱫᱚ ᱢᱩᱨᱛᱤ ᱫᱚ ᱵᱟᱠᱚ ᱵᱮᱱᱟᱣ ᱠᱟᱜ ᱠᱤᱱᱟᱹ?
ᱢᱩᱨᱛᱤ ᱢᱮᱱᱟᱜ ᱜᱮᱭᱟ ᱢᱩᱨᱛᱤ ᱫᱚ ᱢᱮᱱᱟᱜ ᱜᱮᱭᱟ ᱵᱟᱝ ᱫᱚ ᱵᱟᱝ, ᱮᱵᱟᱨᱮ ᱡᱷᱚᱛᱚ ᱡᱟᱭᱜᱟ ᱨᱮᱫᱚ ᱵᱟᱪᱩᱜ-ᱟ ᱡᱮᱢᱚᱱ ᱟᱞᱮ ᱥᱩᱨ ᱥᱟᱢᱟᱝ ᱠᱚᱨᱮ ᱛᱮ ᱢᱟᱛᱷᱟᱹᱱᱤ ᱠᱚ ᱥᱮᱱᱨᱮ ᱵᱟ ᱵᱞᱚᱠ ᱠᱚ ᱥᱮᱱᱨᱮ ᱢᱮᱱᱟᱜ-ᱟ ᱚᱱᱛᱮ ᱠᱚᱨᱟᱶ ᱟᱠᱚᱶᱟ ᱦᱳᱭ ᱚᱸᱰᱮᱧ ᱞᱟᱹᱭ ᱟᱜ ᱵᱤᱱᱟ ᱥᱮ ᱵᱞᱚᱠ ᱨᱮ ᱢᱮᱱᱟᱜ-ᱟ ᱢᱤᱫᱴᱟᱝ ᱥᱤᱫᱩ ᱠᱟᱹᱱᱩᱣᱟᱜ ᱢᱮᱱᱟᱜ-ᱟ ᱚᱸᱰᱮ ᱠᱚᱠᱚ ᱢᱟᱱᱟᱣ ᱵᱟᱛᱟᱣᱟ ᱟ ᱪᱮᱫ᱾ ᱦᱩ ᱴᱷᱤᱠ ᱜᱮᱭᱟ ᱛᱟᱦᱞᱮ᱾
ᱦᱮᱸ ᱜᱚᱝᱠᱮ